ᱦᱮᱞᱳ ᱟᱸᱡᱚᱢᱚᱜ ᱠᱟᱱᱟ ᱨᱚᱲ ᱠᱚ?
ᱦᱮᱸ ᱟᱸᱡᱚᱢᱚᱜ ᱠᱟᱱᱟ, ᱟᱢᱮᱢ ᱟᱸᱡᱚᱢ ᱫᱟ?
ᱦᱚᱠᱚᱭ ᱤᱧ ᱦᱚᱞ ᱟᱸᱡᱚᱢ ᱫᱟ ᱾
ᱚ ᱪᱮᱫ ᱠᱚᱢ ᱪᱤᱠᱟᱹ ᱵᱟᱲᱟᱭᱫᱟ?
ᱦᱳᱭ ᱪᱮᱫ ᱦᱚᱸ ᱵᱟᱝ ᱚᱲᱟᱜ ᱨᱮᱜᱤᱧ ᱠᱟᱹᱢᱤ ᱵᱟᱲᱟᱭᱮᱫ ᱠᱟᱱ ᱛᱟᱦᱮᱱᱟ ᱟᱫᱚ ᱛᱚ ᱚᱲᱟᱜ ᱨᱮᱜᱮ ᱢᱤᱱᱟᱹᱧ ᱠᱟᱱᱫᱤᱧᱟ ᱛᱚ ᱾ ᱛᱟᱦᱚᱞᱮ ᱟᱢ ᱫᱚ ᱪᱮᱫ ᱮᱢ ᱪᱤᱠᱠᱟ ᱵᱟᱲᱟᱭᱫᱟ?
ᱤᱧ ᱢᱟ ᱱᱟᱢᱟᱞ ᱠᱟᱹᱢᱤᱧ ᱦᱮᱡ ᱠᱟᱱᱟ ᱾
ᱚ ᱟᱪᱪᱷᱟ ᱛᱚ ᱟᱢ ᱞᱮᱠᱟ ᱜᱮᱢ ᱪᱟᱞᱟᱣ ᱠᱟᱱᱟ?
ᱤᱧ ᱮᱠᱞᱟ ᱫᱚ ᱵᱟᱝ ᱟᱨᱚ ᱜᱟᱛᱮ ᱠᱚᱠᱚ ᱦᱮᱡ ᱠᱟᱱᱟ ᱠᱚ ᱾ ᱟᱫᱚ ᱩᱱᱠᱩ ᱥᱟᱞᱟᱜ ᱜᱮ ᱟᱫᱚ ᱚᱲᱟᱜ ᱨᱮᱫᱚ ᱜᱚᱜᱚ ᱟᱨ ᱤᱧᱜᱮ ᱦᱮᱱᱟᱜ ᱞᱤᱧᱟᱹ ᱟᱫᱚ ᱚᱱᱟᱛᱮ ᱟᱡᱫᱚ ᱦᱮᱡ ᱦᱳᱭ ᱠᱟᱱᱟ ᱱᱟᱢᱟᱞ ᱠᱟᱹᱢᱤ ᱾
ᱟᱪᱪᱷᱟ ᱛ ᱚᱲᱟᱜ ᱨᱮᱫᱚ ᱮᱠᱞᱟ ᱜᱮ ᱢᱮᱱᱟᱭᱟ ᱟᱢ ᱟᱭᱳ ᱫᱚ?
ᱦᱮᱸ ᱤᱧ ᱟᱭᱳ ᱫᱚ ᱮᱠᱞᱟ ᱦᱮᱱᱟᱭᱟ ᱱᱤᱛᱚᱜ ᱫᱚ ᱾
ᱟᱪᱪᱷᱟ
ᱟᱨ ᱫᱟᱫᱟ ᱢᱟ ᱦᱮᱱᱟᱭᱟ ᱫᱟᱫᱟ ᱦᱚᱸ ᱩᱱᱤ ᱵᱟᱭᱨᱮ ᱨᱮ ᱦᱮᱱᱟᱭᱟ ᱟᱫᱚ ᱱᱤᱛᱚᱜ ᱫᱚ ᱮᱠᱞᱟ ᱜᱮ ᱦᱮᱱᱟᱭᱟ ᱤᱧ ᱟᱭᱳ ᱟᱫᱚ ᱚᱱᱟᱛᱮ ᱾ ᱯᱷᱳᱱᱟ ᱟᱹᱫᱤᱧ ᱛᱟᱦᱮᱸᱜ ᱮ ᱠᱤᱪᱷᱩ ᱠᱷᱚᱱ ᱢᱟᱲᱟᱝ ᱟᱫᱚ ᱞᱟᱹᱭᱟᱫᱟ ᱛᱤᱥᱮᱢ ᱦᱤᱡᱩᱜᱼᱟ? ᱟᱫᱚᱧᱢᱮᱱ ᱫᱟ ᱦᱟᱯᱮ ᱮᱠᱷᱚᱱ ᱫᱚ ᱵᱟᱹᱧ ᱪᱟᱞᱟᱜᱼᱟ ᱯᱩᱭᱥᱟ ᱠᱩᱧ ᱧᱟᱢ ᱞᱮᱜᱮ ᱛᱟᱯᱚᱨᱮᱧ ᱪᱟᱞᱟᱜᱼᱟ ᱾
ᱚ ᱛᱟᱦᱚᱞᱮ ᱛᱤᱱᱟᱹᱜ ᱫᱤᱱ ᱨᱮᱢ ᱪᱟᱞᱟᱣ ᱠᱟᱱᱟ ᱱᱟᱢᱟᱞ ᱠᱟᱹᱢᱤ ᱫᱚ?
ᱦᱩᱭᱱᱟᱹᱧ ᱢᱤᱫ ᱵᱚᱪᱷᱚᱨ ᱜᱟᱱ ᱦᱩᱭᱱᱟᱹᱧ ᱾ ᱟᱫᱚ ᱨᱮᱸᱜᱮᱡ ᱦᱚᱲ ᱦᱮᱸ ᱾ ᱦᱮᱸ ᱦᱮᱸ ᱟᱭᱢᱟ ᱫᱤᱱ ᱨᱮᱜᱮᱧ ᱦᱮᱡ ᱠᱟᱱᱟ ᱾ ᱟᱢ ᱫᱚ ᱪᱮᱫ ᱠᱚᱢ ᱪᱤᱠᱟᱹ ᱵᱟᱲᱟᱭᱫᱟ?
ᱦᱳᱭ ᱤᱧ ᱦᱚ ᱪᱮᱫ ᱦᱚ ᱵᱟᱝ ᱚᱲᱟᱜ ᱨᱮᱜᱮ ᱱᱚᱜ-ᱚᱭ ᱤᱧ ᱫᱚᱠᱚ ᱤᱧ ᱫᱚᱠᱚ ᱡᱟᱶᱟᱭ ᱠᱟᱫᱤᱧᱟ ᱟᱫᱚ ᱡᱟᱶᱟᱭ ᱚᱲᱟᱜ ᱨᱮᱜᱮ ᱢᱤᱱᱟᱹᱧᱟ ᱚᱲᱟᱜ ᱠᱚᱨᱮᱧ ᱠᱟᱹᱢᱤ ᱵᱟᱲᱟᱭᱮᱫᱟ ᱾
ᱦᱮᱸᱛᱚ
ᱟᱨ ᱤᱧ ᱡᱟᱵᱟᱭ ᱦᱚᱸ ᱠᱟᱹᱢᱤ ᱪᱟᱞᱟᱣ ᱟᱠᱟᱱᱟ ᱵᱟᱨᱦᱮ ᱠᱟᱹᱢᱤ, ᱢᱤᱫᱴᱮᱡ ᱛᱤᱧ ᱜᱤᱫᱽᱨᱟᱹ ᱾ ᱦᱳᱭ ᱟᱫᱚ ᱟᱞᱮ ᱯᱮ ᱦᱚᱲ ᱟᱞᱮ ᱯᱮ ᱦᱚᱲ ᱜᱮᱞᱮ ᱛᱟᱦᱮᱱ ᱠᱟᱱ ᱛᱟᱦᱮᱱᱟ ᱟᱫᱚ ᱩᱱ ᱫᱚ ᱤᱧ ᱡᱟᱶᱟᱭ ᱫᱚ ᱠᱟᱹᱢᱤ ᱥᱮᱫ ᱮ ᱪᱟᱞᱟᱣ ᱠᱟᱱᱟᱭ, ᱵᱟ ᱵᱟᱹᱵᱩ ᱠᱟᱱ ᱛᱤᱧᱟᱹᱭ ᱾
ᱚᱻ ᱛᱤᱱ ᱢᱟᱨᱟᱝ ᱟᱭ ᱵᱟᱹᱵᱩ ᱫᱚ? ᱦᱮᱸᱛᱚ ᱚ
ᱟᱫᱚ ᱚᱱᱮ ᱟᱡᱢᱟ ᱩᱱᱤ ᱦᱚᱸ ᱚᱱᱠᱟᱜᱮ ᱪᱟᱞᱟᱣ ᱠᱟᱱ ᱵᱟᱨ ᱵᱚᱪᱷᱚᱨ ᱜᱟᱱᱮ ᱦᱩᱭᱩᱜ ᱠᱟᱱ ᱾ ᱟᱫᱚ ᱚᱲᱟᱜ ᱜᱮ ᱵᱟᱭ ᱦᱤᱡᱩᱜ ᱠᱟᱱ ᱾
ᱚ
ᱟᱫᱚ ᱚᱲᱟᱜ ᱜᱮ ᱵᱟᱭ ᱦᱤᱡᱩᱜ ᱠᱟᱱ ᱾ ᱞᱟᱦᱟ ᱨᱮ ᱢᱟᱭ ᱠᱚᱞᱮᱫ ᱠᱟᱱ ᱛᱟᱦᱮᱱᱟ ᱟᱨ ᱱᱮᱛᱟᱨ ᱢᱟ ᱵᱟᱭ ᱠᱚᱞᱮᱫ ᱠᱟᱱ ᱮᱠᱵᱟᱨᱮ ᱵᱟᱭ ᱠᱚᱞᱤᱧ ᱠᱟᱱ ᱾ ᱪᱮᱫ ᱮᱢ ᱢᱮᱱᱟ ᱠᱚᱥᱴᱚ ᱨᱮᱱᱟᱜ ᱵᱟᱝ ᱫᱚᱭ ᱦᱤᱨᱚᱢ ᱤᱧ ᱠᱟᱱᱟ ᱵᱟᱝ ᱫᱚ ᱪᱮᱫ ᱾
ᱦᱩᱭ ᱫᱟᱨᱮᱭᱟᱜ-ᱟ ᱱᱮᱛᱟᱨ ᱫᱚ ᱟᱞᱚᱢ ᱵᱤᱥᱟᱥ ᱟᱠᱚ
ᱦᱳᱭ ᱟᱫᱚ ᱚᱱᱟᱜᱤ ᱟᱫᱚ ᱟᱭᱨᱮᱱ ᱛᱷ ᱤᱭᱟᱹ ᱟᱡ ᱨᱮᱱ ᱟᱵᱟ ᱠᱚ ᱪᱟᱞᱟᱣ ᱠᱟᱱᱟ ᱟᱞᱮ ᱤᱭᱮ ᱨᱮᱱ ᱥᱮ ᱟᱫᱚᱧ ᱢᱮᱛᱟ ᱠᱚᱜᱮᱭᱟ ᱢᱮᱛᱟ ᱠᱚᱜᱤᱭᱟᱹᱧ ᱮᱢᱟᱭ ᱯᱮ ᱦᱟᱸᱜ ᱤᱧ ᱢᱮᱛᱟᱭ ᱯᱮ ᱡᱮ ᱯᱷᱳᱱ ᱤᱧᱟᱭ ᱥᱮ ᱪᱮᱫ ᱚᱱᱠᱟᱧ ᱢᱮ ᱢᱮᱛᱟ ᱠᱚ ᱜᱮᱭᱟ ᱥᱮ ᱟᱫᱚ ᱩᱱᱠᱩ ᱠᱚ ᱢᱮᱱᱟ ᱦᱮᱸ ᱞᱟᱹᱭᱟᱭ ᱜᱮᱭᱟᱞᱮ ᱟᱫᱚ ᱵᱟᱭᱼᱼ
ᱦᱮᱸ ᱦᱳᱭᱛᱚᱼᱼ
ᱚ
ᱟᱫᱚ ᱚᱱᱟ ᱜᱮ ᱟᱫᱚ ᱤᱧᱦᱚᱸ ᱚᱱᱟ ᱠᱷᱟᱹᱛᱤᱨ ᱤᱧ ᱦᱮᱡ ᱟᱠᱟᱱᱟ ᱚᱲᱟᱜ ᱚᱲᱟᱜ ᱪᱟᱞᱟᱜ ᱠᱚᱼᱼ ᱢᱤᱛᱟᱧ ᱠᱟᱱᱟ ᱠᱚ ᱟᱫᱚᱧ ᱞᱟᱹᱭ ᱮᱫᱟ ᱵᱟᱹᱧ ᱪᱟᱞᱟᱜᱼᱟ ᱮᱠᱷᱚᱱ ᱫᱚᱼᱼ
ᱦᱩᱸ ᱟᱨ ᱤᱧ ᱨᱮᱱ ᱵᱟᱹᱵᱩ ᱦᱚᱭ ᱢᱤᱛᱟᱹᱧᱟ ᱡᱮ ᱵᱟᱵᱟ ᱫᱚ ᱛᱤᱥᱮ ᱦᱤᱡᱩᱜᱼᱟ
ᱦᱮᱸᱛᱚ ᱟᱫᱚ ᱜᱤᱫᱽᱨᱟᱹ ᱦᱚᱲ ᱛᱚ ᱩᱭᱦᱟᱹᱨᱮ ᱜᱮᱭᱟᱭ ᱦᱮᱸᱼᱼ ᱟᱫᱚ ᱟᱨ ᱡᱟᱶᱟᱭ ᱚᱲᱟᱜ ᱨᱮ ᱫᱚ ᱟᱫᱚ ᱚᱠᱚᱭ ᱦᱚᱸ ᱵᱟᱹᱱᱩᱜ ᱠᱚ ᱛᱮᱼᱼ
ᱵᱟᱝ ᱟᱹᱞᱤᱧ ᱜᱮ ᱱᱤᱛᱚᱜ ᱫᱚ ᱢᱮᱱᱟᱜ ᱞᱤᱧᱟᱹ ᱩᱱᱠᱩ ᱫᱚ ᱟᱭᱢᱟ ᱫᱤᱱ ᱨᱮᱜᱤ ᱠᱚ ᱵᱚᱸᱜᱟ ᱛᱟᱞᱟᱣ ᱟᱠᱟᱱᱟ
ᱚ ᱚ ᱟᱫᱚ ᱱᱤᱛᱚᱜ ᱫᱚ ᱟᱹᱵᱤᱱ ᱵᱟᱨ ᱦᱚᱲ ᱮᱠᱞᱟ ᱜᱮ ᱦᱮᱱᱟᱜ ᱵᱤᱱᱟ ᱵᱟᱝᱼᱼ
ᱦᱳᱭ ᱮᱠᱞᱟ ᱜᱮ ᱟᱫᱚ ᱱᱮᱛᱟᱨ ᱢᱟ ᱯᱚᱭᱥᱟ ᱞᱟᱦᱟ ᱛᱮ ᱢᱟᱭ ᱠᱩᱞᱮᱫ ᱠᱟᱱ ᱛᱟᱦᱮᱸᱱ ᱯᱚᱭᱥᱟ ᱴᱟᱠᱟᱼᱼ ᱠᱟ ᱠᱚ ᱱᱤᱛᱚᱜ ᱢᱟ ᱵᱟᱭ ᱠᱩᱞᱮᱫ ᱠᱟᱱ
ᱦᱮᱸ ᱟᱫᱚ ᱵᱟᱭ ᱠᱩᱞ ᱠᱷᱟᱱ ᱟᱫᱚᱼᱼ
ᱟᱫᱚ ᱚᱱᱟ ᱜᱮ ᱥᱚᱱᱫᱮ ᱦᱚᱸ ᱞᱟᱜᱟᱣ ᱤᱧ ᱠᱟᱱᱟ ᱵᱟᱝ ᱫᱚ ᱮᱴᱟᱜᱼᱼ
ᱦᱩᱭ ᱫᱟᱲᱮᱭᱟᱜᱼᱟ ᱦᱩᱭ ᱫᱟᱲᱮᱭᱟᱜᱼᱟ ᱦᱮᱸ ᱱᱮᱛᱟᱨ ᱠᱚᱲᱟ ᱫᱚ ᱟᱞᱚᱢ ᱵᱤᱥᱥᱟᱥ ᱟᱠᱚᱣᱟ ᱥᱮ ᱡᱷᱚᱛᱚ ᱠᱚ ᱚᱱᱠᱟᱱ ᱜᱮᱭᱟ ᱠᱚ
ᱦᱩᱸ
ᱟᱫᱚ ᱤᱭᱟᱹ ᱮᱠᱷᱚᱱ ᱫᱚ ᱛᱟᱦᱚᱞᱮ ᱯᱮ ᱵᱤᱨ ᱜᱮᱭᱟ ᱯᱮ ᱡᱷᱚᱛᱚ ᱜᱮ ᱵᱟᱝᱼᱼ
ᱦᱳᱭ ᱱᱟᱯᱟᱭ ᱜᱮ ᱟᱫᱚ ᱚᱱᱟ ᱜᱮ ᱴᱮᱱᱥᱚᱱ ᱨᱮ ᱚᱱᱟ ᱜᱮ ᱴᱮᱱᱥᱮᱱ ᱛᱤᱧ ᱚᱱᱟ ᱜᱮ ᱪᱤᱱᱼᱼ
ᱦᱮᱸ ᱛᱚ ᱪᱤᱱᱛᱟᱹ ᱫᱚ ᱦᱩᱭᱩᱜ ᱜᱮᱭᱟ ᱩᱱᱫᱤᱱ ᱨᱮ ᱡᱟᱶᱟᱭ ᱮ ᱪᱟᱞᱟᱣ ᱟᱠᱟᱱ ᱛᱟᱢᱟ ᱠᱟᱹᱢᱤᱼᱼ ᱱᱤᱛᱚᱜ ᱦᱚᱸ ᱵᱟᱭ ᱦᱮᱡ ᱟᱠᱟᱱᱟ ᱡᱷᱚᱛᱚ ᱦᱚᱲ ᱠᱚ ᱪᱤᱱᱛᱟᱹᱭ ᱜᱮᱭᱟ ᱤᱧ ᱜᱚᱜᱚ ᱦᱚᱸ ᱡᱮᱢᱚᱱᱮ ᱪᱤᱱᱛᱟᱹᱭ ᱮᱫᱟ ᱡᱮ ᱛᱤᱥᱮᱢ ᱦᱤᱡᱩᱜᱼᱟ ᱛᱤᱥᱮᱢ ᱦᱤᱡᱩᱜᱼᱟ ᱟᱨ ᱤᱧ ᱫᱟᱫᱟ ᱦᱚᱸ ᱵᱟᱦᱨᱮ ᱨᱮ ᱦᱮᱱᱟᱭᱟ ᱟᱫᱚ ᱩᱱᱤ ᱦᱳᱭ ᱯᱷᱳᱱ ᱟᱭ ᱜᱮᱭᱟ ᱢᱤᱡᱩᱜ ᱟ ᱵᱮᱴᱟ ᱟᱫᱚ ᱤᱧ ᱫᱚᱼᱼ ᱛᱟᱦᱚᱞᱮ ᱦᱟᱯᱮ ᱱᱤᱛᱚᱜ ᱫᱚ ᱵᱟᱹᱧ ᱪᱟᱞᱟᱜᱼᱟ ᱚᱲᱟᱜ ᱠᱚ ᱦᱚᱸ ᱟᱞᱮ ᱢᱟ ᱵᱟᱹᱱᱩᱜ ᱛᱟᱞᱮᱼᱼ
ᱚ
ᱦᱚᱯᱚᱱ ᱦᱚᱯᱚᱱ ᱠᱩᱲᱤᱭᱟᱹ ᱚᱲᱟᱜ ᱦᱮᱱᱟᱜ ᱛᱟᱞᱮᱼᱼ ᱚᱱᱟ ᱨᱮᱜᱮ ᱞᱮ ᱛᱟᱦᱮᱱᱟᱞᱮ ᱡᱷᱚᱛᱚ ᱜᱮᱼᱼ ᱟᱫᱚ ᱟᱭᱳ-ᱵᱟᱵᱟ ᱚᱲᱟᱜ ᱫᱚ ᱵᱟᱢ ᱪᱟᱞᱟᱣ ᱟᱠᱟᱱ ᱜᱮᱭᱟ
ᱦᱳᱭ ᱚᱲᱟᱜ ᱠᱷᱚᱡ ᱦᱚᱸ ᱠᱚ ᱢᱮᱱ ᱜᱮᱭᱟ ᱢᱤᱛᱟᱹᱧ ᱜᱮᱭᱟ ᱠᱚ ᱦᱤᱡᱩᱜ ᱵᱮᱱ ᱱᱚᱸᱰᱮ ᱟᱫᱚ ᱟᱹᱞᱤᱧ ᱜᱮ ᱵᱟᱹᱞᱤᱧ ᱪᱟᱞᱟᱜ ᱠᱟᱱᱟ ᱚᱸᱰᱮ ᱦᱚᱸ ᱪᱮᱫ ᱮᱢ ᱢᱮᱱᱟ ᱟᱞᱮ ᱦᱚᱸ ᱚᱱᱠᱟ ᱜᱮ ᱚᱸᱰᱮ ᱦᱚᱸ ᱟᱹᱰᱤᱼᱼ ᱟᱫᱚ ᱵᱟᱝ ᱚᱱᱟ ᱛᱮ ᱤᱧ ᱦᱚᱸ ᱵᱟᱹᱧ ᱪᱟᱞᱟᱜ ᱠᱟᱱᱟ ᱪᱮᱫ ᱤᱧ ᱮᱢᱟ ᱠᱚᱣᱟ ᱩᱱᱠᱩ ᱦᱚᱸ ᱪᱮᱫ ᱪᱮᱠᱟ ᱛᱮᱠᱚ ᱟᱹᱥᱩᱞ ᱞᱤᱧᱟ ᱟᱹᱞᱤᱧ ᱦᱚᱸ ᱩᱱᱠᱩ ᱜᱮ ᱟᱠᱚ ᱦᱚᱸ ᱟᱹᱰᱤᱼᱼ ᱤᱭᱟᱹ ᱠᱟᱹᱢᱤᱭ ᱟᱠᱚ ᱚᱱᱟ ᱵᱤᱪᱷᱟᱹ ᱜᱮ ᱡᱚᱢ ᱛᱟᱠᱚ ᱛᱟᱦᱚᱞᱮᱼᱼ ᱛᱚ ᱪᱮᱠᱟᱛᱤᱧ ᱪᱟᱞᱟᱜᱼᱟ ᱚᱸᱰᱮ ᱦᱚᱸᱼᱼ
ᱦᱳᱭ ᱟᱫᱚ ᱚᱱᱟ ᱜᱮ ᱧᱮᱞ ᱵᱤᱱ ᱦᱟᱨ ᱪᱮᱥᱴᱟᱭ ᱢᱟ ᱯᱷᱳᱱ ᱠᱟᱛᱮᱜ ᱧᱟᱢᱚᱜ ᱠᱷᱟᱱᱮ ᱡᱩᱫᱤ
ᱦᱮᱸ ᱟᱫᱚ ᱚᱱᱟ ᱜᱮᱼᱼ ᱦᱟᱸᱜ ᱠᱷᱚᱡᱽ ᱦᱟᱛᱟᱣ ᱤᱧ ᱢᱮᱛᱟᱣ ᱟᱠᱟᱫ ᱠᱚᱣᱟ ᱟᱫᱚ ᱪᱮᱫ ᱪᱮᱠᱟᱹᱜ ᱠᱟᱱᱟ ᱦᱟᱸᱜ ᱛᱟᱦᱞᱮ ᱟᱢ ᱫᱚ ᱵᱟᱠᱚ, ᱵᱟᱠᱚ ᱯᱮᱲᱟ ᱠᱚᱫᱚ ᱵᱟᱠᱚ ᱞᱟᱜᱟᱣ ᱟᱠᱟᱱᱟ ᱾
ᱵᱟᱝ ᱜᱮ ᱮᱠᱷᱚᱱ ᱫᱚ ᱵᱟᱠᱚ ᱞᱟᱜᱟᱣ ᱣᱟᱠᱟᱱᱟ ᱠᱚ ᱟᱹᱣᱨᱤ ᱠᱚ ᱞᱟᱹᱭ ᱵᱟᱲᱟᱭᱟ ᱛᱚ ᱪᱮᱜ ᱦᱚᱸ ᱾ ᱟᱫᱚ ᱱᱚᱝᱠᱟ ᱦᱚᱲ ᱫᱚ ᱚᱠᱚᱭ ᱠᱩᱥᱤᱭᱟᱢᱟᱭ ᱨᱮᱸᱜᱮᱡ ᱦᱚᱸ ᱚᱲᱟᱜ ᱦᱚᱸ ᱵᱟᱹᱱᱩᱜ ᱛᱟᱢᱟ ᱪᱮᱫ ᱦᱚᱸ ᱵᱟᱹᱱᱩᱜ ᱛᱟᱢᱟ ᱾ ᱟᱫᱚ ᱚᱱᱟ ᱠᱷᱟᱹᱛᱤᱨ ᱜᱮ ᱯᱟᱞᱮᱫ ᱵᱟᱠ ᱠᱚ ᱟᱹᱜᱩ ᱟᱠᱟᱜ, ᱵᱟᱠᱚ ᱟᱹᱜᱩ ᱟᱠᱟᱜ ᱠᱚᱣᱟ ᱯᱮᱲᱟ ᱠᱚᱫᱚ ᱾
ᱦᱩᱸ ᱟᱫᱚ ᱦᱚᱜ ᱱᱚᱝᱠᱟ ᱠᱟᱹᱢᱤᱢ ᱪᱟᱞᱟᱜᱼᱟ ᱥᱮ ᱵᱟᱨᱦᱮ ᱠᱟᱹᱢᱤ, ᱟᱫᱚ ᱦᱟᱸᱜ ᱟᱹᱛᱩ ᱨᱮᱱ ᱦᱚᱲ ᱠᱚᱢᱟ ᱪᱮᱫ ᱠᱚᱪᱚ ᱠᱚ ᱨᱚᱲ,
ᱦᱮᱸ ᱟᱹᱛᱩ ᱨᱮᱱ ᱦᱚᱲ ᱢᱟᱠᱚ ᱡᱟᱦᱟᱸᱭ ᱵᱟᱠᱚ ᱵᱟᱲᱟᱭᱟ ᱞᱟᱹᱭᱟᱠᱚ ᱡᱟᱶᱟᱭ ᱮᱱᱪᱚᱭ ᱪᱤᱠᱟᱹ ᱠᱟᱹᱭ ᱮᱱᱪᱚᱭ ᱱᱩᱭ ᱫᱚ ᱾ ᱟᱫᱚ ᱚᱱᱟ ᱠᱟᱜ ᱚᱱᱟ ᱠᱟᱛᱮ ᱚᱱᱟ ᱨᱮᱸᱜᱮᱡ ᱦᱚᱲᱟᱜ ᱛᱚ ᱟᱹᱰᱤ ᱠᱤᱪᱷᱩ ᱡᱟᱞᱟ ᱛᱟᱦᱮᱸᱱᱟ ᱾ ᱞᱟᱹᱭᱟᱠᱚ ᱪᱮᱜ ᱠᱟᱱᱤᱡ ᱠᱩᱲᱤ ᱜᱤᱫᱽᱨᱟᱹ ᱠᱟᱱᱟᱭ ᱪᱮᱫᱠᱟᱱᱤᱡ ᱵᱟᱝ ᱵᱟᱦᱨᱮ ᱠᱟᱹᱢᱤ ᱪᱟᱞᱟᱜᱼᱟᱭ ᱩᱱᱤ ᱡᱟᱶᱟᱭ ᱠᱟᱱ ᱪᱚᱭ ᱚᱱᱛᱮ ᱨᱮ ᱪᱮᱫ ᱪᱚᱝ ᱟᱨᱚ ᱞᱮᱹᱭᱟ ᱠᱚ ᱯᱮᱲᱟ ᱵᱚᱱ ᱟᱹᱜᱩ ᱠᱚᱣᱟ ᱟᱵᱚ ᱜᱮᱵᱚᱱ ᱚᱯᱚᱢᱟᱱᱚᱜ ᱟᱫᱚ ᱚᱱᱟ ᱛᱮ ᱯᱟᱞᱮᱜ ᱵᱟᱠᱚ ᱟᱹᱜᱩᱭᱮᱜ ᱠᱚ ᱾
ᱦᱚᱲ ᱫᱚ ᱛᱚ ᱚᱱᱟ ᱫᱚ ᱵᱟᱠᱚ ᱵᱩᱡᱷᱟᱹᱣᱟ ᱥᱮ ᱪᱮᱫ ᱠᱷᱟᱹᱛᱤᱨᱮ ᱪᱟᱞᱟᱣ ᱟᱠᱟᱱᱟ ᱥᱮ ᱪᱮᱫ ᱾
ᱛᱮ ᱪᱟᱞᱟᱣ ᱠᱟᱱᱟ ᱵᱟᱭ ᱪᱟᱞᱟᱣ ᱠᱟᱱᱟ ᱾ ᱦᱚᱲ ᱫᱚ ᱡᱟᱦᱟᱸ ᱪᱮᱛᱟᱱ ᱨᱮ ᱧᱮᱧᱟᱢ ᱫᱟᱭ ᱚᱱᱟ ᱜᱮᱛᱚᱭ ᱞᱟᱹᱭᱟ ᱵᱷᱤᱛᱤᱨ ᱨᱮᱱᱟᱜ ᱛᱚ ᱟᱨ ᱵᱟᱭ ᱧᱮᱞ ᱮᱫᱟ ᱦᱮᱸ ᱵᱟᱝ ᱾
ᱦᱳᱭ᱾
ᱱᱤᱡᱮᱨᱟᱜ ᱚᱲᱟᱜ ᱥᱚᱝᱥᱟᱨ ᱫᱚ ᱱᱤᱡᱮ ᱜᱮ ᱧᱮᱞ ᱦᱩᱭᱩᱜᱼᱟ ᱚᱠᱚᱭ ᱧᱮᱞ ᱛᱟᱢᱟᱭ ᱵᱟᱠᱷᱟᱱ ᱫᱚ ᱾
ᱚ ᱟᱫᱚ ᱟᱹᱞᱤᱧ ᱦᱚᱸ ᱟᱹᱰᱤ ᱟᱱᱟᱴ ᱛᱮᱜᱮ ᱯᱟᱨᱚᱢᱚᱜ ᱠᱟᱱ ᱛᱟᱹᱞᱤᱧᱟ ᱤᱭᱟᱹ ᱫᱚ ᱵᱟᱹᱵᱩ ᱛᱟᱹᱞᱤᱧ ᱫᱚ, ᱟᱫᱚ ᱪᱮᱫ ᱤᱧ ᱦᱚᱸ ᱵᱟᱝ ᱫᱩᱧ ᱪᱟᱞᱟᱜ ᱵᱟᱝ ᱫᱚ ᱪᱮᱫ ᱾
ᱛᱤᱭ ᱠᱟᱫᱮᱭᱟ ᱥᱮ ᱵᱟᱝ?
ᱦᱚᱭ ᱤᱥᱠᱩᱞ ᱨᱮᱜᱮ ᱦᱚᱜ-ᱚᱭ ᱯᱨᱟᱭᱢᱟᱨᱤ ᱤᱥᱠᱩᱞ ᱨᱮ ᱚᱸᱰᱮ ᱜᱤ
ᱚ ᱚ ᱚ ᱦᱮᱸ ᱛᱚ ᱟᱹᱰᱤ ᱱᱟᱯᱟᱭ ᱾
ᱠᱟᱫᱤᱭᱟᱹᱧ ᱱᱮᱥ ᱜᱤ ᱯᱨᱟᱭᱢᱟᱨᱤ ᱤᱥᱠᱩᱞ ᱨᱮ ᱾
ᱚ ᱚ ᱾
ᱵᱟᱠᱷᱟᱡ ᱢᱟ ᱚᱱᱮ ᱤᱭᱟᱹ ᱚᱱᱟ ᱚᱱᱟ ᱤᱭᱟᱹ ᱤᱥᱠᱩᱞ ᱨᱮ ᱪᱟᱞᱟᱜ ᱠᱟᱱ ᱛᱟᱦᱮᱸᱱ ᱟᱭ ᱥᱤ ᱰᱤ ᱾
ᱚ, ᱟᱨ ᱱᱮᱛᱟᱨ ᱟᱭ ᱥᱤ ᱰᱤ ᱤᱥᱠᱩᱞ ᱨᱮ ᱡᱷᱚᱛᱚ ᱠᱤᱪᱷᱩ ᱠᱚ ᱮᱢᱟ ᱠᱚ ᱠᱟᱱᱟ ᱵᱟᱝ ᱾
ᱦᱚᱭ ᱾
ᱞᱟᱦᱟ ᱛᱮᱢᱟ ᱮᱢ ᱪᱮᱫ ᱵᱟᱠᱚ ᱮᱢᱚᱜ ᱠᱟᱱ ᱛᱟᱦᱮᱸᱫ ᱥᱩᱫᱩ ᱰᱟᱹᱞ ᱟᱨ ᱟᱞᱩ ᱟᱨ ᱚᱱᱟ ᱜᱮᱠᱚ ᱥᱟᱲᱮ ᱛᱟᱦᱮᱸᱜ ᱠᱚ ᱟᱫᱚ ᱪᱮᱫ ᱦᱚᱸ ᱵᱟᱝ ᱱᱮ ᱛᱟᱨ ᱢᱟ ᱟᱭᱢᱟ ᱠᱤᱪᱷᱩ ᱠᱚ ᱮᱢᱚᱜ ᱠᱟᱱᱟ ᱠᱚ ᱾
ᱦᱚᱭ ᱤᱭᱟᱹ ᱠᱚᱠᱚ ᱮᱢᱚᱜ ᱦᱚᱸ, ᱦᱮ ᱵᱤᱞᱤ ᱠᱚᱠᱚ ᱮᱢᱟ ᱠᱚᱣᱟ ᱾ ᱛᱩ ᱠᱚᱠᱚ ᱮᱢᱟ ᱠᱚᱣᱟ ᱾
ᱟᱵᱚ ᱥᱚᱢᱚᱭ ᱢᱟ ᱚᱝᱠᱟ ᱵᱟᱝ ᱛᱟᱦᱮᱸ ᱠᱟᱱᱟ ᱦᱮᱸ ᱚ ᱟᱫᱚ ᱚᱱᱮ ᱦᱮᱸ ᱦᱮᱸ ᱦᱮᱸ ᱾
ᱟᱫᱚ ᱵᱟᱠᱚ ᱮᱢᱟᱭ ᱠᱟᱱᱟ ᱱᱤᱛᱚᱜ ᱫᱩᱧ ᱩᱰᱩᱜ ᱠᱮᱫᱮᱭᱟ ᱟᱫᱚ ᱱᱤᱛᱚᱜ ᱫᱚ ᱯᱨᱟᱭᱢᱟᱨᱤ ᱤᱥ ᱠᱩᱞ ᱨᱤᱜᱤᱧ ᱵᱷᱩᱨᱛᱤ ᱭᱟᱠᱟ ᱫᱮᱭᱟ᱾
ᱦᱮᱸᱛᱚ ᱚᱞᱚᱜ ᱯᱟᱲᱦᱟᱣ ᱦᱚᱸᱛᱚ ᱫᱚᱨᱠᱟᱨ ᱠᱟᱱᱟ᱾
ᱦᱚᱭ ᱾
ᱵᱟᱢ ᱚᱞᱚᱜ ᱯᱟᱲᱦᱟᱣ ᱦᱚᱪᱚᱭ ᱞᱮᱠᱷᱟᱱ ᱦᱟᱯᱮᱱ ᱫᱤᱱ ᱩᱱᱤ ᱦᱚᱸ ᱱᱟᱠᱷᱟᱡ ᱚᱠᱟ ᱥᱮᱜ ᱮ ᱪᱮᱫ ᱮ ᱪᱤᱠᱟᱹ ᱵᱟᱲᱟᱭᱟ? ᱟᱫᱚ ᱩᱱᱫᱚ ᱡᱷᱚᱛᱚ ᱜᱮᱢ ᱪᱤᱱᱛᱟᱹᱭᱮᱫ ᱦᱮᱸ ᱾
ᱞᱟᱹᱴᱩ ᱧᱚᱜ ᱞᱮᱱᱠᱷᱟᱱ ᱫᱚ ᱦᱟᱸ ᱯᱩᱴᱷᱟᱹᱣᱧ ᱵᱷᱩᱨᱛᱤ ᱠᱮᱭᱟ ᱟᱨ ᱤᱧ ᱫᱚ ᱦᱟᱸᱜ ᱤᱭᱟᱹ ᱵᱟᱨᱦᱮ ᱠᱟᱹᱢᱤ ᱥᱮᱨᱮᱧ ᱦᱚᱧ ᱪᱟᱞᱟᱜ ᱦᱟᱸᱜ ᱪᱮᱫ ᱠᱚᱯᱮ ᱠᱟᱹᱢᱤᱭᱮ ᱫᱟ ᱵᱟᱦᱨᱮ ᱨᱮᱫᱚ ᱚᱸᱰᱮ ᱫᱚ?
ᱟᱞᱮ ᱵᱟᱫᱟᱢ ᱞᱮ ᱨᱚᱦᱚᱭᱮᱫᱟ ᱟᱞᱮ ᱫᱚ᱾
ᱚᱻ ᱛᱟᱦᱚᱞᱮ ᱛᱤᱱᱟᱹᱜ ᱠᱟᱛᱮ ᱠᱚ ᱮᱢᱚᱜ ᱠᱟᱱᱟ ᱵᱟᱝᱠᱷᱟᱱ ᱫᱚ ᱟᱢᱮᱢ ᱴᱷᱤᱠ ᱠᱤᱧᱟᱹ ᱤᱧ ᱦᱚᱸ ᱠᱟᱹᱢᱤ᱾
ᱩᱸᱜ ᱫᱚᱢᱮ ᱫᱚ ᱵᱟᱠᱚ ᱮᱢᱚᱜ ᱠᱟᱱᱟ, ᱢᱤᱫ ᱫᱤᱱ ᱨᱮᱠᱚ ᱮᱢᱚᱜ ᱠᱟᱱᱟ ᱠᱚ ᱰᱮᱲᱥᱚ ᱠᱟᱛᱮ ᱠᱚ ᱮᱢᱚᱜ ᱠᱟᱱᱟ ᱠᱚ᱾ ᱟᱨ ᱟᱭᱢᱟ ᱜᱟᱱ ᱦᱚᱲ ᱠᱚ ᱦᱮᱡ ᱦᱮᱸ ᱟᱭᱢᱟ ᱜᱟᱱ ᱦᱚᱲ ᱠᱚ ᱦᱮᱡ ᱠᱟᱱᱟ ᱛᱚ ᱠᱟᱹᱢᱤ ᱞᱟᱹᱜᱤᱫ ᱛᱮ, ᱞᱟᱦᱟ ᱛᱮᱫᱚ ᱵᱚᱨᱚᱱ ᱰᱷᱮᱨ ᱰᱷᱮᱨ ᱠᱚ ᱮᱢᱚᱜ ᱠᱟᱱ ᱛᱟᱦᱮᱸᱜ ᱫᱩᱥᱚ ᱠᱟᱛᱮᱫ ᱠᱚᱢᱚᱜ ᱠᱟᱱ ᱛᱟᱦᱮᱸᱜ, ᱟᱫᱚ ᱡᱚᱠᱷᱚᱱ ᱦᱚᱲ ᱠᱚ ᱡᱟᱹᱥᱛᱤ ᱭᱮᱱᱟ ᱠᱚ ᱟᱫᱚ ᱚᱱᱟ ᱠᱚᱨᱮ ᱠᱷᱚᱱ ᱫᱚ ᱠᱚᱢ ᱠᱚᱢ ᱠᱚ ᱮᱢᱚᱜ ᱠᱟᱱᱟ ᱠᱚ᱾
ᱛᱟᱞᱚᱞᱮ ᱢᱟᱥ ᱨᱮᱫᱚ ᱛᱤᱱᱟᱹᱜ ᱦᱩᱭᱩᱜ ᱠᱟᱱᱟ?
ᱢᱟᱥ ᱨᱮ ᱟᱫᱚ ᱥᱚᱵᱫᱤᱱ ᱛᱚ ᱤᱧ ᱫᱚ ᱵᱟᱹᱧ ᱠᱟᱹᱢᱤ ᱜᱮᱭᱟ, ᱫᱚᱢᱮ ᱥᱤᱛᱩᱝ ᱟᱭ ᱛᱚ ᱟᱫᱮᱜ ᱦᱤᱞᱳᱜ ᱫᱚ᱾
ᱚ᱾
ᱟᱫᱚ ᱚᱱᱟᱛᱮ ᱢᱟᱥ ᱨᱮ ᱡᱷᱚᱛᱚ ᱢᱟᱱᱮ
ᱤᱭᱟᱹ ᱠᱚᱨᱮ ᱫᱚ ᱵᱟᱢ ᱠᱟᱹᱢᱤᱭᱫᱟ ᱠᱚᱢᱯᱟᱱᱤ ᱠᱚᱨᱮ ᱫᱚ ᱵᱟᱢ ᱠᱟᱹᱢᱤᱭᱫᱟ?
ᱠᱳᱢᱯᱟᱱᱤ ᱠᱚᱨᱮ ᱫᱚ ᱠᱟᱹᱢᱤ ᱫᱚᱧ ᱞᱟᱹᱭᱮᱫ ᱛᱟᱦᱮᱸᱜ ᱜᱮ ᱟᱫᱚ ᱠᱟᱜᱚᱡ ᱯᱚᱛᱨᱚ ᱠᱚ ᱵᱟᱝ ᱛᱟᱦᱮᱸᱱᱟ ᱞᱮᱱᱠᱷᱟᱱ ᱱᱮᱛᱟᱨ ᱢᱟ ᱠᱟᱜᱚᱡ ᱯᱚᱛᱨᱚ ᱠᱚ ᱞᱟᱜᱟᱜ ᱠᱟᱱᱟ, ᱟᱫᱚ ᱡᱷᱚᱛᱚ ᱠᱟᱜᱚᱡ ᱯᱚᱛᱨ ᱢᱟ ᱵᱟᱹᱱᱩᱜ ᱛᱤᱧᱟᱹ ᱟᱫᱚ ᱯᱚᱭᱥᱟ ᱵᱟᱝ ᱛᱮ ᱵᱟᱹᱧ ᱠᱤ ᱫᱟᱲᱮ ᱠᱟᱫᱟ ᱠᱚᱨᱟᱣ ᱵᱟᱹᱧ ᱫᱟᱲᱮ ᱠᱟᱫᱟ᱾
ᱚ ᱠᱚᱢᱯᱟᱱᱤ ᱨᱮᱦᱚᱸ ᱧᱮᱞ ᱞᱟᱜᱟᱭ ᱢᱮ ᱚᱱᱠᱟᱱ ᱡᱩᱫᱤ ᱠᱚ
ᱦᱳᱭ ᱧᱮᱞ ᱞᱮᱜᱟᱭᱤᱧ ᱦᱮᱸ ᱡᱩᱫᱤ ᱧᱟᱢ ᱠᱷᱟᱱ᱾
ᱦᱳᱭ ᱵᱟᱝᱠᱷᱟᱱ ᱤᱧᱦᱚᱸ ᱞᱟᱹᱭᱟᱹᱧ ᱢᱮ ᱦᱟᱸᱜ᱾ ᱵᱟᱝᱠᱷᱟᱱ ᱤᱧᱦᱚᱸ ᱞᱟᱹᱭᱟᱹᱧ ᱢᱮ ᱵᱟᱠᱷᱟᱡ ᱤᱧ ᱦᱚᱸᱧ ᱪᱟᱞᱟᱜᱼᱟ᱾
ᱦᱳᱭ᱾
ᱵᱟᱵᱩ ᱫᱚ ᱦᱮᱧ ᱵᱷᱩᱨ ᱵᱷᱤᱛᱨᱤ ᱠᱟᱭᱟ ᱦᱳᱥᱴᱮᱞ ᱨᱤᱧ ᱫᱚᱦᱚ ᱠᱟᱭᱟ ᱟᱫᱚ ᱦᱟᱸᱜ ᱤᱧ ᱜᱚᱜᱚ ᱛᱟᱠᱚᱜᱤᱧ ᱢᱮᱛᱟ ᱠᱚᱣᱟ ᱧᱮᱞ ᱞᱮᱯᱮ ᱦᱟᱸᱜ᱾ ᱡᱟᱜᱮ ᱦᱟᱸᱜ ᱤᱧ ᱴᱟᱠᱟ ᱯᱚᱭᱥᱟ ᱠᱩᱧ ᱠᱳᱞᱟ᱾
ᱦᱳᱭ ᱡᱷᱚᱛᱚ ᱦᱚᱲ ᱛᱮᱜᱮ ᱧᱮᱞ ᱦᱩᱭᱩᱜᱼᱟ ᱛᱚ᱾
ᱦᱚᱸ᱾
ᱟᱫᱚ ᱚᱱᱟᱜᱮ ᱪᱤᱱᱛᱟᱹ ᱵᱟᱲᱟ ᱦᱩᱭᱩᱜ ᱠᱟᱱᱟ ᱡᱮ ᱪᱮᱫ ᱞᱮ ᱪᱤᱠᱟᱹᱭᱟ ᱞᱮ᱾ ᱟᱨ ᱫᱤᱱᱟᱹᱢ ᱠᱟᱹᱢᱤ ᱦᱚᱸ ᱵᱟᱝ ᱦᱩᱭᱩᱜ ᱜᱮᱭᱟ ᱩᱱᱟᱹᱜ ᱫᱚ ᱟᱫᱷᱮ ᱥᱚᱢᱚᱭ ᱫᱟᱜᱟᱭ ᱫᱟᱜ ᱦᱤᱞᱳᱜ ᱫᱚ ᱵᱟᱝ ᱦᱩᱭᱩᱜ ᱜᱤᱭᱟ᱾ ᱡᱮᱫᱤᱱ ᱥᱤᱛᱩᱝᱼᱟ ᱮᱱᱦᱤᱞᱳᱜ ᱦᱚᱸ ᱠᱟᱹᱢᱤ ᱤᱧ ᱫᱚ ᱵᱟᱹᱧ ᱪᱟᱞᱟᱜ ᱜᱮᱭᱟ᱾
ᱦᱮᱸ ᱦᱩᱸ᱾
ᱟᱫᱚ ᱟᱹᱰᱤ ᱟᱭᱢᱟ ᱦᱚᱲ
ᱟᱫᱚ ᱛᱮᱦᱮᱱ ᱡᱟᱭᱜᱟ ᱠᱚ ᱮᱢ ᱟᱠᱟᱜ ᱯᱮᱭᱟ ᱥᱮ ᱚᱱᱟ ᱵᱷᱟᱲᱟ ᱚᱲᱟᱜ ᱨᱮᱜᱮ ᱯᱮ ᱛᱮᱦᱮᱱᱟ?
ᱟᱞᱮ ᱛᱟᱦᱮᱸᱱ ᱡᱟᱭᱜᱟ ᱠᱚ ᱮᱢ ᱠᱟᱫ ᱞᱮᱭᱟ ᱠᱚ ᱩᱱᱤ ᱠᱤᱥᱟᱹᱬᱟ ᱚᱲᱟᱜ ᱨᱮᱜᱮ᱾ ᱢᱤᱫ ᱫᱷᱟᱨᱮ ᱫᱚ ᱟᱠᱚ ᱠᱚ ᱛᱟᱦᱮᱱᱟ ᱢᱤᱫ ᱫᱷᱟᱨᱮ ᱟᱞᱮ ᱞᱮ ᱛᱟᱦᱮᱱᱟ ᱚᱱᱟ ᱦᱚᱯᱚᱱ ᱧᱚᱜ ᱜᱮᱭᱟ ᱚᱲᱟᱜ ᱫᱚ ᱟᱫᱚ ᱚᱱᱟ ᱨᱮᱜᱮ ᱦᱚᱲ ᱞᱮ ᱛᱟᱦᱮᱸᱱᱟᱞᱮ᱾
ᱠᱚᱥᱴᱚ ᱜᱮᱭᱟ ᱵᱟᱝ ᱥᱮ?
ᱦᱮᱸ ᱟᱹᱰᱤ ᱠᱚᱥᱴᱚ ᱚᱸᱰᱮ ᱩᱱᱟᱹᱜ ᱦᱚᱲᱞᱮ ᱛᱟᱦᱮᱸᱱᱟ ᱟᱨᱚ ᱚᱸᱰᱮ ᱩᱱᱟᱹᱜ ᱡᱤᱱᱤᱥ ᱠᱚ ᱛᱟᱦᱮᱸᱱᱟ ᱫᱟᱠᱟ ᱮᱢ ᱤᱥᱤᱱᱟ ᱚᱸᱰᱮᱜᱮ ᱫᱟᱠᱟ ᱩᱛᱩ᱾
ᱦᱩᱸ
ᱟᱫᱚ ᱚᱱᱟᱛᱮ ᱟᱹᱰᱤ ᱠᱚᱥᱴᱚ, ᱦᱮᱸᱼᱼ ᱟᱫᱚ ᱚᱱᱟᱛᱮ, ᱦᱮᱸ ᱦᱮᱸ ᱦᱳᱭ ᱾ ᱟᱫᱚ ᱚᱱᱟᱛᱮ ᱠᱤᱥᱟᱹᱬᱮ ᱢᱮᱛᱟ ᱞᱮᱜᱮᱭᱟ, ᱞᱟᱹᱭᱟᱭ ᱤᱭᱟᱹᱼᱼ ᱤᱧᱟᱹᱜ ᱚᱲᱟᱜ ᱠᱚᱨᱮ ᱡᱚᱜᱽ ᱯᱮ, ᱢᱩᱪᱷᱟᱹᱣ ᱯᱮ, ᱛᱷᱟᱹᱨᱤ ᱠᱚ ᱜᱟᱥᱟᱣ ᱯᱮ ᱾ ᱟᱫᱚ ᱞᱟᱹᱭᱭᱟᱞᱮ ᱦᱮ ᱟᱞᱮ ᱫᱚ ᱠᱟᱹᱢᱤᱞᱮ ᱦᱮᱡ ᱠᱟᱱᱟ ᱚᱱᱟ ᱠᱚᱫᱚ ᱵᱟᱞᱮ ᱠᱟᱹᱢᱤ ᱜᱮᱭᱟ ᱟᱞᱮ ᱫᱚ ᱾ ᱟᱫᱚ ᱞᱟᱹᱭᱟᱭ ᱤᱭᱟᱹ ᱵᱟᱝ ᱪᱤᱠᱼᱼ
ᱰᱤᱥᱴᱟᱵᱚᱜ ᱠᱟᱱ ᱛᱟᱢᱟ, ᱥᱚᱢᱚᱭ ᱰᱤᱥᱴᱟᱵᱚᱜ ᱠᱟᱱ ᱛᱟᱢᱟ, ᱟᱯᱮ ᱥᱮᱫ ᱫᱚ ᱤᱼᱼ
ᱚ ᱦᱮᱸ, ᱦᱮᱸ ᱠᱟᱹᱴᱤᱡ ᱰᱤᱥᱴᱟᱵᱽ ᱧᱚᱜ ᱜᱮᱭᱟ ᱱᱚᱸᱰᱮ ᱫᱚ ᱾ ᱦᱮᱸ ᱦᱮᱸ, ᱱᱤᱛᱚᱜ ᱫᱚᱢ ᱟᱸᱡᱚᱢ ᱮᱫᱟ?
ᱦᱚᱭ ᱦᱚᱭ ᱟᱸᱡᱚᱢᱚᱜ ᱠᱟᱱᱟ ᱱᱤᱛᱼᱼ ᱛᱚ ᱥᱚᱢᱟᱭ ᱨᱮ ᱤᱭᱟᱹᱭᱮᱫᱟ, ᱰᱤᱥᱴᱟᱯᱮᱜ ᱠᱟᱱ ᱛᱟᱢᱟᱭ ᱾
ᱡᱮ ᱞᱟᱦᱟᱨᱮ ᱟᱭᱩᱵ ᱥᱮᱫ ᱫᱚ ᱴᱟᱣᱟᱨᱚ ᱵᱟᱭ ᱧᱟᱢᱟ ᱧᱤᱫᱟᱹ ᱩᱱᱫᱚᱼᱼ ᱫᱚᱢᱮ ᱴᱟᱣᱟᱨ ᱠᱚᱭ ᱰᱤᱥᱴᱟᱵᱽ ᱜᱮᱭᱟ ᱾
ᱚ ᱟᱯᱮ ᱫᱚ ᱤᱭᱟᱹ ᱟᱹᱛᱩ ᱵᱟᱨᱦᱮ ᱨᱮ ᱢᱮᱱᱟᱜ ᱯᱮᱭᱟ ᱥᱮ?
ᱦᱮᱸ ᱠᱟᱹᱴᱤᱡ ᱵᱟᱦᱨᱮ ᱧᱚᱜ ᱜᱮᱭᱟ ᱾ ᱠᱤᱥᱟᱹᱬᱟᱜ ᱚᱲᱟᱜ ᱢᱟ ᱵᱟᱨᱭᱟ ᱯᱮᱭᱟ ᱦᱮᱱᱟᱜᱼᱼ ᱵᱤᱨ ᱦᱮᱸ ᱵᱤᱨ ᱛᱟᱞᱟ ᱨᱮᱜᱮ ᱢᱮᱱᱟᱜ ᱞᱮᱭᱟ, ᱜᱚᱴᱟ ᱥᱮᱫ ᱜᱮ ᱵᱤᱨ ᱢᱮᱱᱟᱜᱼᱟ ᱾
ᱛᱟᱦᱞᱮ ᱚᱱᱟᱛᱮ ᱚᱱᱠᱟ ᱯᱟᱥᱮᱡ ᱴᱟᱣᱟᱨ ᱠᱚᱭ ᱰᱤᱥᱴᱟᱵᱽ ᱮᱫᱟ ᱾
ᱟᱫᱚ ᱚᱱᱟ ᱛᱮᱜᱮ ᱡᱚᱠᱷᱚᱱ ᱚᱲᱟᱜ ᱨᱮ ᱜᱚᱜᱚᱭ ᱯᱷᱳᱱᱟᱹᱧᱟ, ᱟᱭᱳᱭ ᱯᱷᱳᱱᱟᱹᱧᱟ ᱞᱟᱹᱭᱟᱭᱼᱺ ᱯᱷᱳᱱ ᱛᱮᱜᱮ ᱵᱟᱢ ᱧᱟᱢᱚᱜᱼᱟ ᱵᱤᱴᱤ ᱾ ᱟᱫᱩᱧ ᱞᱟᱹᱭᱟᱭᱟ ᱛᱚ ᱱᱚᱝᱠᱟᱱ ᱡᱟᱭᱜᱟ ᱨᱮ ᱦᱮᱱᱟᱜ ᱞᱮᱭᱟ ᱪᱤᱠᱟᱹ ᱛᱮᱫᱚᱢ ᱧᱟᱢᱤᱧᱟ ᱾
ᱵᱟᱝ ᱵᱟᱝ ᱤᱭᱟᱹ ᱞᱮᱱᱠᱟᱡ ᱦᱚᱸ ᱠᱚᱞ ᱠᱚ ᱵᱟᱝ ᱪᱟᱞᱟᱣ ᱞᱮᱱᱠᱷᱟᱡ ᱦᱚᱸᱠᱚ ᱪᱤᱱᱛᱟᱹᱜᱼᱟ ᱥᱮ ᱚᱲᱟᱜᱼᱼ
ᱦᱮᱸ ᱦᱮᱸ, ᱡᱩᱫᱤ ᱵᱟᱨ ᱫᱤᱱ ᱜᱟᱱᱼᱼ ᱵᱟᱭ ᱧᱟᱢᱤᱧᱟ ᱫᱚᱢᱮ ᱩᱭᱦᱟᱹᱨᱤᱧᱟᱭ ᱾ ᱟᱫᱚ ᱯᱷᱳᱱ ᱛᱚᱲᱟ ᱫᱟᱜᱟᱭ ᱞᱟᱹᱭᱟᱭ ᱵᱟᱢ ᱯᱷᱳᱱᱟᱹᱧ ᱠᱟᱱ ᱫᱚ ᱵᱤᱴᱤ ᱾
ᱚ
ᱟᱫᱩᱧ ᱞᱟᱹᱭᱟᱭᱟ ᱪᱤᱠᱟᱹᱛᱤᱧ ᱯᱷᱳᱱᱟ, ᱴᱟᱣᱟᱨ ᱜᱮ ᱵᱟᱭ ᱧᱟᱢᱟ ᱟᱫᱚ ᱪᱤᱠᱟᱹ ᱞᱮᱠᱟᱛᱤᱧ ᱯᱷᱳᱱᱟ ᱾ ᱟᱨ ᱱᱚᱸᱰᱮ ᱡᱟᱦᱟᱸᱭ ᱦᱮᱱᱟᱜ ᱠᱚᱣᱟ ᱚᱠᱚᱭᱟᱜ ᱦᱚᱸ ᱯᱷᱳᱱ ᱵᱟᱹᱱᱩᱜ ᱼᱼ ᱛᱚᱠᱚ ᱤᱧᱟᱹᱜ ᱜᱮ ᱯᱷᱳᱱ ᱟᱫᱚᱼᱼ ᱡᱚᱠᱷᱚᱱ ᱴᱟᱣᱟᱨᱮ ᱧᱟᱢᱟ ᱟᱠᱚᱦᱚᱸ ᱠᱚ ᱞᱟᱹᱭᱟ ᱚᱲᱟᱜ ᱨᱮ ᱯᱷᱳᱱ ᱦᱚᱪᱚ ᱟᱞᱮ ᱢᱮ ᱾ ᱟᱫᱚᱧ ᱯᱷᱳᱱ ᱦᱚᱪᱚ ᱟᱠᱚᱜᱮᱭᱟ, ᱡᱚᱠᱷᱚᱱ ᱤᱧ ᱵᱟᱹᱧ ᱯᱷᱳᱱ ᱜᱮᱭᱟ ᱾
ᱦᱳᱭ ᱛᱚᱵᱮ ᱤᱭᱟᱹ ᱤᱱᱟᱹᱜ ᱜᱮᱞᱟᱝ ᱠᱟᱛᱷᱟᱜᱼᱟ ᱤᱭᱟᱹᱼᱼ
ᱦᱳᱭ ᱛᱚᱵᱮ ᱴᱷᱤᱠ ᱜᱮᱭᱟ ᱢᱟ ᱦᱟᱨᱚᱱ, ᱠᱟᱛᱷᱟᱜ ᱟᱞᱟᱝ ᱡᱟᱦᱟᱸ ᱛᱤᱥ ᱯᱷᱳᱱ ᱵᱟᱲᱟᱼᱼ ᱵᱟᱲᱟᱭ ᱢᱮ ᱦᱳᱭ ᱾
ᱦᱳᱭ
ᱦᱳᱭ ᱛᱚ ᱾